ᱦᱮᱸ ᱦᱮᱞᱳ ᱡᱚᱦᱟᱨ ᱜᱮ ᱜᱚᱝᱠᱮ᱾
ᱦᱮᱸ ᱡᱚᱦᱟᱨ ᱜᱮ ᱡᱚᱦᱟᱨ ᱜᱮ
ᱦᱩᱸ ᱜᱚᱢᱠᱮ ᱞᱟᱹᱭ ᱫᱟᱹᱞᱤᱧᱼᱼ ᱦᱮᱸ ᱞᱟᱹᱭ ᱵᱤᱱ
ᱪᱮᱫ ᱛᱮ ᱪᱮᱠᱟ ᱦᱩᱭᱩᱜ ᱠᱟᱱᱟ?
ᱪᱮᱫ ᱜᱮ ᱵᱟᱝ ᱜᱚᱝᱠᱮ ᱱᱚᱜᱚᱭ ᱛᱚ ᱵᱟᱲᱜᱮ ᱥᱮᱫ ᱨᱮ ᱫᱩᱲᱩᱵ ᱵᱟᱲᱟ ᱦᱩᱭ ᱟᱠᱟᱱᱟ ᱛᱚᱼᱼ ᱞᱟᱹᱭ ᱞᱮᱠᱷᱟᱱ ᱟᱞᱮᱥᱮᱱ ᱢᱟᱱᱮ ᱛᱮᱦᱮᱧ ᱫᱚ ᱟᱹᱰᱤ ᱡᱳᱨᱮ ᱟᱴᱮ ᱥᱤᱛᱩᱝ ᱠᱟᱜᱼᱟ᱾
ᱟᱹᱰᱤ ᱡᱳᱨ ᱚᱱᱠᱟᱜᱮ ᱟᱞᱮᱼᱼ ᱱᱚᱜᱼᱚᱭ ᱟᱫᱚ ᱚᱱᱟ ᱥᱤᱛᱳᱝ ᱠᱷᱟᱹᱛᱤᱨ ᱛᱮ ᱤᱭᱟᱹᱧ ᱢᱮᱛᱟᱜᱼᱟ᱾ ᱵᱤᱨ ᱥᱮᱫ ᱦᱮᱡ ᱦᱩᱭ ᱟᱠᱟᱱᱟ ᱚᱱᱛᱮ ᱨᱮ ᱦᱚᱭ ᱫᱟᱭ ᱟᱹᱰᱤ ᱵᱮᱥ ᱟᱫᱚ ᱚᱱᱛᱮ ᱨᱮᱜᱮ ᱫᱩᱲᱩᱵ ᱵᱟᱲᱟ ᱦᱩᱭ ᱟᱠᱟᱱᱟ᱾
ᱚᱸ ᱟᱪᱪᱷᱟ ᱟᱪᱪᱷᱟ ᱜᱚᱝᱠᱮ ᱱᱟᱯᱟᱭ ᱵᱟᱲᱟ ᱜᱮ ᱢᱮᱱᱟᱢᱟ,
ᱦᱳᱭ
ᱞᱟᱹᱭᱫᱟᱹᱧ ᱞᱟᱹᱭᱫᱟᱹᱧ ᱡᱮ ᱜᱚᱢᱠᱮ ᱱᱟᱯᱟᱭ ᱵᱟᱲᱟ ᱜᱮ ᱢᱮᱱᱟᱢᱟ?
ᱦᱳᱭ ᱱᱟᱯᱟᱭ ᱵᱟᱲᱟ ᱜᱮ ᱚᱸᱰᱮ ᱜᱮ ᱟᱵᱮᱱ ᱦᱳᱭ ᱱᱟᱯᱟᱭ ᱵᱟᱲᱟᱭ ᱜᱮ ᱚᱱᱛᱮ ᱜᱮᱼᱼ
ᱦᱩᱸ ᱟᱞᱮ ᱦᱚᱸ ᱦᱮᱸ ᱦᱳᱭ ᱟᱞᱮ ᱦᱚᱸ ᱱᱟᱯᱟᱭ ᱵᱟᱲᱟ ᱜᱮ ᱢᱮᱱᱟᱜ ᱞᱮᱭᱟ᱾
ᱦᱳᱭ
ᱦᱩᱸ
ᱟᱹᱰᱤ ᱡᱳᱨᱼᱼ ᱮ ᱛᱮᱦᱤᱧ ᱫᱚᱭ ᱵᱮᱸᱜᱮᱫ ᱟᱠᱟᱫ ᱵᱚᱱᱟ ᱥᱮᱨᱢᱟ ᱦᱚᱸ ᱵᱟᱵᱟᱨᱮᱼᱼ
ᱟᱜᱵᱟᱜ ᱜᱮ ᱟᱹᱭᱠᱟᱹᱜ ᱠᱟᱱᱟ ᱦᱮᱸ
ᱦᱩᱸ
ᱟᱨ
ᱦᱮᱸ
ᱟᱨ ᱤᱭᱟᱹ ᱠᱚᱫᱚ ᱛᱤᱱᱟᱹᱛ ᱥᱟᱺᱜᱤᱧ ᱮᱨ ᱟᱯᱮᱨ ᱠᱚᱫᱚ?
ᱚ ᱦᱚᱜᱼᱚᱭ ᱛᱚ ᱮᱨ ᱟᱯᱷᱮᱨᱢᱟ ᱦᱩᱭ ᱟᱠᱟᱱᱟ ᱛᱚᱼᱼ ᱡᱮ ᱯᱚᱨ ᱠᱟᱹᱴᱤᱡ ᱦᱟᱨᱟ ᱟᱠᱟᱱᱟ ᱛᱚᱞᱟ ᱫᱚ ᱛᱚ ᱢᱟᱱᱮ ᱱᱚᱜ ᱚᱭ ᱛᱚ ᱦᱚᱞᱟ ᱢᱫᱷᱮ ᱨᱮᱼᱼ ᱫᱟᱜ ᱞᱮᱫᱟ ᱦᱳᱭ ᱟᱫᱚ ᱚᱱᱟᱼᱼ ᱛᱮ ᱢᱟᱱᱮ ᱢᱟᱱᱮ ᱤᱭᱟᱹᱼᱼ ᱢᱟᱱᱮ ᱦᱮᱸᱜ ᱮ ᱦᱟᱨᱟ ᱧᱚᱜ ᱟᱠᱟᱱᱟ ᱟᱨᱼᱼ ᱟᱨᱚ ᱢᱟᱱᱮ ᱟᱥᱟᱲ ᱵᱚᱸᱜᱟ ᱦᱚᱸ ᱵᱚᱞᱚ ᱦᱩᱭᱩᱜᱼᱟ ᱢᱟᱱᱮᱼᱼ ᱛᱤᱭᱳᱜ ᱥᱮᱴᱮᱨᱮᱱ ᱛᱟᱵᱚᱱᱟ ᱟᱨ᱾
ᱦᱮᱸ
ᱟᱨ ᱛᱤᱥ ᱟᱱᱤᱡ ᱮ ᱫᱟᱜ ᱟᱵᱚᱱ ᱠᱟᱱᱟ ᱛᱚᱵᱮ ᱜᱮ ᱟᱫᱚ ᱦᱩᱲᱩ ᱨᱚᱦᱚᱭ ᱵᱚᱱ ᱫᱷᱩᱨᱟᱹᱜᱼᱟ ᱟᱨ ᱵᱟᱠᱷᱟᱱ ᱚᱱᱟ ᱞᱟᱦᱟ ᱨᱮᱫᱚ ᱵᱟᱵᱚᱱ ᱫᱷᱩᱨᱟᱹᱣ ᱫᱟᱲᱮᱭᱟᱜᱼᱟ᱾ ᱛᱚ ᱟᱪᱪᱷᱟ ᱜᱚᱝᱠᱮ ᱛᱚ ᱟᱯᱮ ᱫᱚᱼᱼ
ᱚᱱᱟᱜᱮ᱾ ᱦᱳᱭ ᱚᱱᱮ ᱚᱱᱟᱜᱮ ᱟᱞᱮ ᱦᱚᱸ ᱚᱱᱟ ᱛᱟᱹᱜᱤ ᱦᱚᱨ ᱨᱮ ᱢᱮᱱᱟᱜ ᱞᱮᱭᱟ ᱟᱫᱚᱼᱼ ᱜᱟᱹᱪᱷᱤ ᱠᱚᱫᱚ ᱦᱟᱨᱟ ᱟᱠᱟᱱᱟ ᱛᱚ ᱱᱤᱛᱚᱜ ᱫᱟᱜ ᱨᱮᱱᱟᱜ ᱜᱮ ᱛᱟᱺᱜᱤ ᱦᱚᱨ ᱨᱮ ᱢᱮᱱᱟᱜ ᱞᱮᱭᱟ ᱫᱟᱜᱼᱼ ᱟᱞᱮ ᱱᱮ ᱵᱟᱭ ᱫᱟᱜ ᱠᱟᱜ-ᱟ ᱵᱟᱨ-ᱯᱮ ᱫᱤᱱ ᱠᱚ ᱥᱤᱛᱩᱝ ᱫᱮᱭᱼᱼ ᱟᱫᱚ ᱯᱷᱤᱨ ᱛᱮᱦᱤᱧ ᱢᱟ ᱟᱹᱰᱤ ᱵᱮᱥ ᱜᱮᱥᱼᱼ ᱠᱟᱱ ᱟᱫᱚ ᱫᱟᱜ ᱞᱮᱠᱷᱟᱱ ᱜᱮ ᱚᱱᱟ ᱞᱚᱥᱚᱫ ᱦᱩᱭᱩᱜ-ᱟ, ᱠᱷᱮᱛ ᱠᱚᱼᱼ
ᱦᱩᱸ, ᱟᱪᱪᱷᱟ ᱜᱚᱢᱠᱮᱧ ᱠᱩᱞᱤ ᱵᱮᱱᱟ ᱡᱮ ᱟᱫᱚᱢ ᱥᱮᱫ ᱫᱚᱧ ᱧᱮᱞ ᱠᱟᱜ-ᱟ ᱵᱟᱝ ᱢᱟᱼᱼ ᱤᱭᱟᱹ ᱢᱟᱱᱮ ᱢᱟᱱᱮ ᱪᱟᱸᱫᱚ ᱵᱟᱭ ᱡᱫᱟᱜᱽ ᱨᱮᱦᱚᱸ ᱢᱟᱱᱮ ᱚᱱᱠᱟ ᱢᱟᱱᱮ ᱨᱚᱦᱚᱭᱼᱼ ᱨᱚᱦᱚᱭ ᱞᱮᱠᱟᱱᱟᱜ ᱚᱱᱠᱟ ᱥᱩ-ᱡᱳᱜᱽ ᱥᱩᱵᱤᱫᱷᱟ ᱢᱮᱱᱟᱜ ᱛᱟᱠᱚ ᱛᱚ ᱟᱯᱮ ᱥᱮᱫ ᱫᱚ ᱚᱱᱠᱟ ᱫᱚ ᱢᱮᱱᱟᱜ ᱟᱥᱮ ᱵᱟᱝ?
ᱦᱳᱭ ᱥᱩᱵᱤᱫᱷᱟ ᱠᱚᱫᱚ ᱵᱟᱸᱝ ᱠᱚ ᱢᱮᱱᱟᱜ-ᱟ᱾ ᱠᱟᱹᱴᱤᱡ ᱢᱟᱛᱮᱫ ᱟᱫᱚ ᱮᱸ ᱠᱩᱸᱧ ᱠᱚᱦᱚᱸ ᱢᱮᱱᱟᱜ ᱜᱮᱭᱟ ᱚᱱᱟ ᱠᱩᱸᱧ,
ᱩᱸ
ᱟᱨ ᱛᱷᱚᱲᱟ ᱚᱱᱛᱮ ᱢᱮᱱᱟᱜ-ᱟ ᱤᱭᱟᱹ ᱠᱚᱦᱚᱸ ᱜᱟᱰᱟ ᱠᱚᱦᱚᱸ ᱢᱮᱱᱟᱜ ᱜᱮᱭᱟ, ᱟᱫᱚᱼᱼ ᱞᱟ ᱵᱟᱲᱟᱣ ᱵᱟᱠᱟᱣ ᱠᱟᱜ -ᱜᱮᱠᱚ ᱢᱟᱱᱮ ᱫᱟᱜ ᱫᱚ ᱛᱟᱦᱮᱸᱱ ᱜᱮᱭᱟ, ᱢᱟᱱᱮᱼᱼ ᱤᱭᱟᱹ ᱵᱚᱨᱚᱱᱟ,
ᱦᱩᱸ
ᱦᱩᱲᱩ ᱨᱚᱦᱚᱭ ᱵᱷᱚᱨᱱᱟ ᱚᱱᱟ ᱢᱟᱱᱮ ᱚᱱᱟ ᱠᱚᱛᱮ ᱜᱮᱠᱚ ᱪᱟᱥᱟ ᱢᱟᱱᱮ ᱵᱟᱭᱼᱼ ᱡᱩᱫᱤ ᱵᱟᱭ ᱡᱟᱹᱲᱤᱭᱟᱵᱚᱱ ᱠᱷᱟᱡ ᱫᱟᱜ ᱫᱚ ᱚᱱᱟ ᱠᱚᱛᱮ ᱜᱮᱠᱚ ᱨᱟᱠᱟᱵ ᱛᱟᱦᱮᱸᱱᱟ ᱢᱮᱥᱤᱱ ᱠᱚᱛᱮ,
ᱚᱸ
ᱟᱫᱚ ᱚᱱᱟ ᱠᱚᱜᱮ ᱚᱱᱛᱮ ᱫᱚ ᱪᱮᱫ ᱞᱮᱠᱼᱼ
ᱩᱸ ᱱᱚᱛᱮ ᱫᱚᱼᱼ ᱵᱟᱝ ᱜᱚᱝᱠᱮ ᱞᱟᱹᱭ ᱞᱮᱠᱷᱟᱱ ᱟᱞᱮ ᱥᱮᱱ ᱫᱚ ᱥᱩᱵᱤᱫᱟ ᱫᱚ ᱵᱟᱹᱱᱩᱜ-ᱟ, ᱛᱤᱱ ᱵᱷᱳᱨᱼᱼ ᱪᱟᱸᱫᱳ ᱵᱚᱸᱜᱟ-ᱪᱟᱸᱫᱳ ᱵᱚᱸᱜᱟ ᱵᱟᱭ ᱠᱚᱭᱚᱜ ᱞᱮ ᱩᱱ ᱵᱷᱳᱨ ᱫᱚ ᱢᱟᱱᱮ ᱪᱟᱥ ᱠᱟᱹᱢᱤ ᱨᱮᱫᱚ ᱵᱟᱞᱮ ᱟᱬᱜᱚᱱᱟ ᱫᱟᱲᱮᱭᱟᱜ-ᱟ, ᱟᱞᱮ ᱫᱚ ᱪᱟᱸᱫᱳ ᱵᱚᱸᱜᱟ ᱵᱷᱚᱨᱥᱟ ᱨᱮᱜᱮ ᱢᱮᱱᱟᱜ ᱞᱮᱭᱟ᱾ ᱦᱳᱭᱼᱼ
ᱦᱚᱸ ᱤᱭᱟᱹ ᱠᱚᱫᱚ ᱵᱟᱸᱫᱷ ᱠᱚᱥᱮ ᱤᱭᱟᱹ ᱜᱟᱰᱟ ᱠᱚᱫᱚ ᱵᱟᱹᱱᱩᱜ ᱠᱟᱜ-ᱟ?
ᱩᱸ ᱵᱟᱹᱱᱩᱜ ᱠᱟᱜ-ᱟ᱾
ᱵᱟᱨᱩ ᱫᱤᱥᱚᱢ ᱟᱯᱮ ᱫᱚ ᱥᱮᱫ ᱠᱟᱼᱼ
ᱵᱩᱨᱩ ᱵᱚᱞᱛᱮ ᱫᱚ ᱚᱱᱠᱟ ᱫᱚ ᱵᱟᱝ ᱢᱟᱱᱮ ᱜᱟᱰᱟ ᱠᱚᱫᱚ ᱵᱟᱹᱱᱩᱜ ᱛᱟᱞᱮᱭᱟ, ᱢᱟᱱᱮᱼᱼ ᱤᱭᱟᱹᱢ ᱦᱩᱸ ᱚᱱᱠᱟ ᱪᱷᱳᱴᱳ-ᱠᱷᱟᱴᱳ ᱜᱮ ᱟᱞᱮ ᱥᱮᱫ ᱫᱚ ᱵᱤᱨ ᱠᱚᱫᱚ ᱢᱮᱱᱟᱜ-ᱟ ᱛᱚ, ᱢᱟᱱᱮᱸᱼᱼ ᱚᱱᱠᱟ ᱟᱪᱪᱷᱟ ᱢᱟᱱᱮᱸ ᱟᱞᱮ ᱥᱮᱱ ᱫᱚ ᱧᱮᱞ ᱞᱮᱠᱷᱟᱱ ᱵᱩᱨᱩ ᱠᱚᱫᱚ ᱢᱮᱱᱟᱜ ᱫᱚ ᱢᱮᱱᱟᱜ ᱜᱮᱭᱟ ᱛᱚ ᱜᱚᱝᱠᱼᱼ ᱠᱮ ᱞᱟᱹᱭ ᱞᱮᱠᱷᱟᱡ ᱟᱯᱮ ᱥᱮᱫ ᱫᱚ ᱚᱱᱠᱟ ᱫᱟᱬᱟᱱ ᱡᱟᱭᱜᱟ ᱫᱚ ᱢᱮᱱᱟᱹᱜ ᱟᱥᱮ ᱵᱟᱹᱱᱩᱜ-ᱟ?
ᱚᱱᱠᱟ ᱫᱚ ᱢᱮᱱᱟᱜ ᱜᱮᱭᱟ ᱟᱹᱰᱤᱜᱟᱱ ᱱᱮᱛᱟᱨ ᱢᱟᱼᱼ ᱵᱩᱨᱩ ᱨᱮ ᱚᱱᱟ ᱠᱚ ᱡᱩᱛ ᱟᱸᱠᱟᱫᱟ ᱱᱮᱛᱟᱨ ᱤᱭᱟᱹ ᱚᱱᱟ ᱯᱟᱨᱠ ᱠᱚ ᱫᱟᱬᱟᱱ ᱨᱮᱱᱟᱜ ᱠᱩᱼᱼ ᱢᱮᱱᱟᱜ ᱜᱮᱭᱟ ᱢᱚᱡᱽ-ᱢᱚᱡᱽ ᱡᱟᱜᱟ ᱢᱮᱱᱟᱜ-ᱟ ᱢᱟᱱᱮ ᱫᱟᱬᱟᱱ ᱚᱠᱛᱮ ᱟᱞᱮ ᱥᱮᱜ ᱩᱱᱟᱹᱜᱼᱼ ᱯᱩᱡᱟᱹ ᱢᱚᱱᱫᱤᱨ ᱠᱚ ᱢᱮᱱᱟᱜ-ᱟ ᱚᱸᱰᱮ, ᱪᱚᱴ ᱨᱮ ᱟᱫᱚ ᱦᱮᱱᱟᱜ ᱜᱮᱭᱟ ᱫᱟᱬᱟᱱ ᱞᱮᱠᱟ ᱡᱟᱭᱜᱟ ᱟᱫᱚ᱾ ᱛᱚ ᱟᱫᱚ ᱛᱷᱚᱲᱟ ᱥᱟᱺᱜᱤᱧ ᱧᱚᱜ ᱢᱟᱪᱷᱟ ᱧᱚᱜ ᱨᱮ ᱢᱮᱱᱟᱜ-ᱟ, ᱟᱸᱞᱮ ᱚᱠᱟ ᱚᱲᱟᱜ ᱠᱷᱚᱡ ᱥᱩᱨ ᱠᱚᱨᱮ ᱫᱚ ᱵᱟᱹᱱᱩᱜ-ᱟ᱾ ᱵᱤᱨ ᱢᱮᱱᱟᱜᱼᱟ ᱟᱞᱮ ᱦᱚᱸ ᱵᱤᱨ ᱛᱟᱞᱟ ᱞᱟᱹᱜᱤᱫ ᱚᱲᱟᱜ ᱢᱮᱱᱟᱜ ᱛᱟᱞᱮ᱾
ᱩᱸ
ᱟᱪᱪᱟ
ᱩᱸ ᱟᱪᱪᱷᱟ ᱜᱚᱝᱠᱮ ᱡᱮ ᱱᱚᱜ-ᱚᱭ ᱡᱮ ᱟᱵᱚᱣᱟ-ᱜ ᱢᱟᱸᱼᱼ ᱦᱩᱞ ᱢᱟᱦᱟᱸ ᱦᱚᱸ ᱥᱮᱴᱮᱨᱚ-ᱜ ᱠᱟᱱ ᱛᱟᱵᱚᱱᱟ ᱛᱚ ᱟᱯᱮ ᱥᱮᱫ ᱫᱚ ᱚᱱᱠᱟ ᱫᱚ ᱢᱟᱱᱟᱣ ᱜᱮᱭᱟ ᱠᱚ ᱥᱮ ᱵᱟᱸᱝ-ᱟ?
ᱦᱳᱭ ᱢᱟᱲᱟᱝ ᱜᱮ, ᱟᱞᱮ ᱥᱮᱫ ᱫᱚ ᱮᱱᱛᱮᱜ ᱟᱸᱞᱮ ᱠᱷᱚᱡ ᱛᱷᱚᱲᱟ ᱯᱷᱟᱨᱟᱠ ᱧᱚᱜ ᱨᱮᱜᱮ ᱢᱟᱸᱱᱮᱼᱼ ᱟᱹᱰᱤ ᱵᱮᱥ-ᱟᱹᱰᱤ ᱵᱮᱥ ᱦᱚᱲᱹ ᱠᱚ ᱡᱟᱣᱨᱟᱜ ᱛᱟᱦᱮᱸᱱᱟ ᱚᱸᱰᱮ ᱜᱮᱸᱠᱚ ᱢᱟᱱᱟᱣ ᱵᱟᱲᱟᱭ ᱛᱟᱦᱮᱸᱱᱟ ᱟᱫᱚ᱾
ᱩᱸ
ᱚᱱᱠᱟᱹᱞ ᱜᱮ ᱯᱨᱚᱛᱮᱠ ᱥᱟᱞ ᱞᱮᱠᱟᱜ ᱜᱮ ᱪᱟᱞᱟᱹᱣ ᱦᱩᱭᱩ ᱟᱼᱠᱟᱱᱟ ᱟᱫᱚ᱾ ᱱᱮᱥ ᱦᱚᱸ ᱪᱟᱞᱟᱹᱣ ᱫᱚ ᱦᱩᱭᱩᱜᱼᱟ ᱦᱟᱸᱜ᱾ ᱟᱹᱰᱤ ᱡᱚᱢᱚᱠ ᱥᱚᱢᱚᱠ ᱜᱮ ᱦᱚᱲ ᱠᱚ ᱡᱟᱨᱣᱟᱜ ᱛᱟᱹᱦᱮᱱᱟ ᱚᱸᱰᱮ ᱦᱚᱸ ᱾ ᱟᱨ ᱱᱮᱛᱟᱨ ᱦᱳᱭ ᱟᱨ ᱚᱱᱛᱮ ᱫᱚ᱾
ᱟᱸᱞᱮ ᱥᱮᱫ ᱦᱚᱸ ᱦᱳᱭ ᱟᱸᱞᱮ ᱥᱮᱫ ᱦᱚᱸ ᱢᱟᱹᱱᱟᱣ ᱜᱮᱭᱟ ᱠᱚ ᱢᱟᱹᱱᱮᱼᱼ ᱱᱚᱣᱟ ᱫᱚ ᱢᱟᱹᱱᱮ ᱟᱸᱵᱚ ᱡᱚᱹᱠᱷᱚᱱ ᱢᱟᱱᱮ ᱥᱤᱫᱩᱼ ᱠᱟᱹᱱᱦᱩ ᱛᱟᱹᱠᱤᱱ ᱡᱚᱹᱠᱷᱚᱱ ᱵᱟᱹᱠᱤᱱ ᱞᱟᱹᱲᱦᱟᱹᱭ ᱞᱮᱜᱼᱟᱼᱼ ᱛᱚ ᱢᱟᱹᱱᱮ ᱚᱱᱟ ᱦᱮᱸ ᱟᱫᱚ ᱚᱱᱟ ᱦᱚᱛᱮᱡ ᱛᱮ ᱟᱸᱞᱮ ᱥᱮᱫ ᱦᱚᱸᱠᱚ ᱢᱟᱹᱱᱟᱣ ᱜᱮᱹᱭᱟ ᱵᱟᱝᱹᱢᱟ᱾ ᱩᱱᱠᱤᱱᱟᱼᱜ ᱢᱟᱹᱱᱮ ᱢᱟᱭᱟᱝ ᱞᱤᱸᱜᱤ ᱡᱮᱢᱚᱱ ᱩᱱᱠᱤᱱᱟᱼᱜ ᱢᱟᱹᱱᱮ ᱟᱛᱢᱟ ᱡᱮᱢᱚᱱ ᱥᱟᱱᱼᱼ ᱞᱟᱹᱛᱤ ᱧᱟᱢ ᱚᱱᱟ ᱦᱚᱛᱮᱡ ᱛᱮᱠᱚ ᱢᱟᱹᱱᱟᱣ ᱜᱮᱹᱭᱟ ᱵᱟᱝᱹᱢᱟ ᱱᱩᱠᱤᱱ ᱫᱚ ᱢᱤᱫ ᱟᱹᱰᱤᱼᱼ
ᱥᱨᱚᱫᱷᱟᱧᱸᱡᱚᱞᱤ ᱟᱨᱯᱤᱛ ᱠᱟᱵᱚᱱ ᱢᱤᱫ ᱜᱷᱟᱹᱲᱤᱡ ᱞᱟᱹᱜᱤᱫ᱾ ᱟᱸᱵᱚ ᱦᱚᱸ ᱤᱱᱟᱹᱜ ᱟᱸᱵᱚ ᱞᱟᱹᱜᱤᱫ ᱤᱱᱟᱹᱜ ᱠᱤᱱ ᱞᱟᱹᱲᱦᱟᱹᱭ ᱞᱮᱱᱟ ᱥᱮᱼᱼ ᱤᱱᱟᱹᱜ ᱠᱤᱱ ᱠᱟᱹᱢᱤ ᱞᱮᱸᱫᱟ ᱟᱫᱚ ᱢᱤᱫ ᱜᱷᱟᱹᱲᱤ ᱫᱚ ᱪᱟᱞᱣ ᱞᱟᱹᱠᱛᱤᱼᱼ ᱞᱟᱹᱛᱤ ᱠᱟᱱᱟ ᱚᱱᱟ ᱠᱚ ᱡᱟᱭᱜᱟ ᱨᱮ᱾
ᱦᱳᱭᱸ ᱦᱳᱭᱸ ᱚᱱᱟᱜᱮ᱾ ᱦᱩ ᱟᱞᱮᱥᱮᱫ ᱦᱚᱸ ᱵᱷᱟᱹᱜᱤ ᱜᱮᱸᱠᱚ ᱢᱟᱱᱟᱣᱟ᱾
ᱦᱳᱭ ᱟᱨ ᱤᱭᱟᱹ ᱛᱚᱵᱮ ᱪᱮᱫ ᱞᱮᱠᱟ ᱟᱯᱮᱥᱮᱫ ᱫᱚ ᱚᱱᱟ᱾ ᱦᱮᱸᱥᱮ ᱟᱵᱚᱣᱟᱼᱜ ᱡᱟᱦᱟᱸ ᱤᱭᱟᱹ ᱰᱨᱮᱥ ᱠᱟᱱ ᱛᱟᱹᱵᱩᱱ᱾ ᱯᱟᱹᱧᱪᱤ ᱯᱟᱲᱦᱟ ᱚᱱᱟ ᱜᱮᱠᱚᱸ ᱤᱭᱟᱹ ᱠᱟᱛᱮᱫ ᱠᱚ ᱪᱟᱞᱟᱼᱜ ᱛᱟᱦᱮᱱᱟ ᱥᱚᱛᱚ ᱡᱚᱛᱚ ᱦᱚᱲ ᱥᱮᱫ᱾
ᱦᱳᱭ ᱦᱳᱭ ᱚᱱᱠᱟᱜᱮ ᱦᱳᱭ ᱢᱟᱱᱮ ᱠᱚᱲᱟ ᱦᱚᱲ ᱫᱚ ᱢᱟᱱᱮᱼᱼ ᱫᱷᱩᱛᱤᱜ ᱟᱠᱚᱸ ᱟᱨ ᱢᱟᱱᱮ ᱜᱚᱜᱚ ᱦᱚᱲ ᱟᱨ ᱢᱟᱹᱭ ᱛᱟᱠᱚ ᱫᱤᱫᱤ ᱛᱟᱹᱠᱚᱸᱼᱼ ᱩᱱᱠᱩ ᱥᱟᱹᱲᱤ ᱵᱟᱸᱡᱮ ᱠᱟᱹᱛᱮ ᱠᱚ ᱪᱟᱞᱟᱜᱼᱟ ᱦᱳ ᱟᱨ ᱚᱱᱛᱮ ᱛᱚᱨᱟ ᱢᱟᱱᱮ ᱵᱟᱵᱟ ᱦᱚᱲᱼᱼ ᱫᱚ ᱟᱥᱟᱨ ᱠᱚᱦᱚᱸ ᱠᱚ ᱤᱫᱤᱼᱼ ᱛᱚᱨᱟᱭ ᱛᱟᱠᱚ ᱜᱮᱭᱟ ᱚᱱᱟ ᱫᱚ ᱢᱟᱹᱱᱮ ᱵᱟᱝ ᱦᱳᱭ ᱚᱱᱟ ᱠᱚᱫᱚᱸ ᱥᱟᱯᱟᱵ ᱠᱟᱱ ᱛᱟᱹᱵᱚᱱᱟ᱾
ᱠᱟᱱ ᱛᱟᱹᱵᱚᱱᱟᱹ ᱚᱱᱟ ᱫᱚ ᱤᱫᱤ ᱞᱟᱹᱠᱛᱤ ᱠᱟᱱᱟ ᱩᱱ ᱦᱤᱞᱳᱜ ᱫᱚ᱾
ᱦᱩᱸ
ᱵᱟᱝ ᱱᱤᱭᱟᱹᱼᱼ ᱟᱸᱵᱚᱣᱟᱜ ᱫᱚ ᱚᱱᱟ ᱠᱟᱱ ᱜᱮᱭᱟ ᱛᱚ ᱢᱟᱨᱟᱝ ᱥᱟᱯᱟᱵ ᱫᱚ ᱟᱸᱵᱚᱣᱟᱜ᱾
ᱦᱳᱭ ᱦᱳᱭ ᱦᱩᱸ
ᱚᱱᱟ ᱚᱱᱟ ᱠᱟᱛᱮᱜ ᱜᱮ ᱪᱟᱞᱟᱜ ᱞᱟᱹᱠᱛᱤ ᱠᱟᱱᱟ ᱚᱱᱟ ᱠᱚ ᱡᱟᱭᱜᱟ ᱨᱮᱫᱚ ᱟᱨ ᱯᱟᱹᱧᱪᱤ ᱯᱟᱲᱦᱟᱱᱼᱼ ᱟᱨ ᱟᱵᱚᱣᱟᱼᱜ ᱡᱟᱦᱟᱸ ᱥᱟᱯᱟᱵ ᱠᱟᱱᱟ ᱟᱸᱜᱼᱥᱟᱨ ᱚᱱᱟ ᱫᱚ ᱤᱫᱤ ᱞᱟᱹᱠᱛᱤ ᱠᱟᱱᱟ ᱩᱱᱦᱤᱞᱳᱼᱜ ᱫᱤᱱ ᱫᱚ᱾ ᱢᱤᱜ ᱵᱚᱪᱷᱚᱨ ᱨᱮ ᱢᱤᱜ ᱫᱤᱱ ᱦᱩᱭᱩᱜᱼᱼ ᱠᱟᱱᱟ ᱢᱤᱜ ᱫᱤᱱ ᱦᱚᱸ ᱵᱟᱵᱚᱱ ᱪᱟᱞᱟᱜᱼᱟ ᱚᱱᱟ ᱠᱚ ᱤᱭᱟᱹᱨᱮ ᱴᱷᱟᱶ ᱨᱮ᱾ ᱮᱠᱡᱩᱴ ᱢᱤᱜ ᱫᱟᱵᱚᱱ ᱚᱱᱟ ᱠᱚ ᱡᱟᱜᱟ ᱨᱮ ᱛᱚᱵᱮ ᱛᱷᱚᱨᱚᱝ ᱵᱩᱪᱚᱜᱼᱟ ᱱᱟᱠᱤ ᱵᱟᱝ᱾ ᱦᱚᱲ ᱦᱚᱸ ᱦᱚᱯᱚᱱ ᱦᱚᱸ ᱟᱵᱚ ᱦᱚᱸ ᱡᱩᱢᱤᱫ ᱢᱮᱱᱟᱜ ᱵᱚᱱᱟ ᱵᱟᱝ, ᱛᱤᱥ ᱡᱩᱱ ᱦᱤᱞᱳᱜ ᱫᱚ ᱡᱩᱢᱤᱫ ᱠᱟᱛᱮᱜ ᱠᱩ ᱦᱤᱡᱩᱜ ᱛᱮ ᱛᱟᱦᱮᱱ ᱜᱮᱭᱟ᱾ ᱦᱳᱭ
ᱟᱪᱪᱷᱟ ᱜᱚᱝᱠᱮ ᱟᱯᱮ ᱥᱮᱫ ᱚᱝᱠᱟ ᱢᱟᱱᱮ ᱫᱟᱬᱟᱱ ᱡᱟᱭᱜᱟ ᱫᱚ ᱢᱮᱱᱟᱜᱼᱟ ᱚᱝᱠᱟ ᱡᱟᱦᱟᱸ ᱠᱚᱼᱼ ᱠᱚᱨᱮ,
ᱦᱳᱭ ᱫᱟᱬᱟᱱ ᱡᱟᱭᱟ ᱫᱟᱬᱟᱱ ᱡᱟᱭᱟ ᱵᱚᱞᱮ ᱛᱚ ᱵᱟᱹᱞᱤᱧ ᱴᱷᱤᱠᱟᱹ ᱞᱮᱫᱟ᱾
ᱦᱩᱸ ᱛᱚ ᱟᱪᱪᱷᱟ᱾
ᱫᱟᱬᱟᱱ ᱡᱟᱭᱜᱟ ᱵᱚᱞᱮ ᱠᱤ ᱮᱥᱮ ᱧᱮᱞ ᱞᱟᱭᱚᱠ ᱫᱟᱱ ᱫᱟᱬᱟᱱ ᱮᱥᱮ ᱜᱩᱢᱟᱹᱜ ᱞᱟᱹᱜᱤᱜ᱾
ᱦᱳᱭ
ᱥᱮ ᱪᱮᱫ ᱞᱮᱠᱟ ᱟᱸ ᱦᱳᱭ ᱚᱝᱠᱟᱱᱟᱜ ᱦᱳᱭ ᱢᱮᱱᱟᱜ ᱜᱮᱭᱟ ᱟᱹᱰᱤ ᱵᱮᱥᱼᱼ ᱨᱮ ᱡᱟᱭᱜᱟ ᱢᱮᱱᱟᱜᱼᱟ, ᱚᱱᱟ ᱢᱟᱱᱮ ᱮ ᱯᱟᱥᱮ ᱨᱮᱜᱤ ᱯᱟᱥᱮ ᱫᱚ ᱵᱟᱢ ᱦᱮᱸ ᱯᱟᱥᱮ ᱜᱮ ᱵᱩᱡᱽ ᱠᱟ ᱢᱮ ᱟᱫᱚ ᱚᱱᱛᱮ ᱨᱮ ᱢᱮᱱᱟᱜᱼᱟ ᱯᱟᱨᱠ᱾ ᱠᱚ ᱢᱮᱱᱟᱜᱼᱟ, ᱢᱟᱱᱮ ᱚᱡᱚᱭ ᱫᱷᱟᱨᱮ ᱰᱮᱢ ᱫᱷᱟᱨᱮ ᱠᱚ ᱢᱮᱛᱟᱜᱼᱟ᱾
ᱦᱩᱸ
ᱟᱹᱰᱤ ᱵᱮᱥ ᱵᱮᱥ ᱚᱸᱰᱮ ᱠᱚ ᱡᱩᱛ ᱠᱟᱫᱟ ᱠᱚ ᱚᱱᱟ ᱞᱟᱹᱣᱠᱟᱹ ᱠᱚᱠᱚ ᱪᱟᱹᱞᱩᱭ ᱛᱟᱦᱮᱱᱟ ᱟᱨ
ᱦᱮᱸ
ᱡᱚᱛᱚ ᱨᱚᱠᱚᱢᱟᱜ ᱢᱮᱱᱟᱜᱼᱟ ᱜᱤᱫᱽᱨᱟᱹ ᱠᱚᱣᱟᱜ ᱜᱟᱛᱮ ᱞᱟᱹᱴᱩ ᱜᱤᱫᱽᱨᱟᱹ ᱠᱚᱣᱟᱜ ᱦᱚᱸ ᱚᱱᱟ ᱚᱱᱟ ᱤᱭᱟᱹ ᱵᱟᱞᱟ ᱤᱭᱟᱹ ᱪᱮᱜ ᱠᱩ ᱢᱮᱛᱟᱜ ᱚᱱᱟ ᱢᱟᱜ ᱤᱭᱟᱹ ᱛᱮᱞ ᱪᱟᱯᱯᱩ ᱵᱟᱞᱟ᱾ ᱞᱟᱹᱣᱠᱟᱹ ᱟᱨ ᱚᱱᱟ ᱢᱚᱴᱚᱨ ᱵᱟᱞᱟ ᱱᱮᱛᱟᱨ ᱢᱟ ᱚᱱᱟ ᱛᱩᱜ ᱛᱮᱜ ᱠᱚ ᱛᱩᱜ ᱠᱟᱱ ᱮᱱᱛᱮᱜ᱾
ᱦᱩᱸ ᱦᱳᱭ
ᱯᱩᱨᱟᱹ ᱪᱟᱞᱟᱜ ᱛᱟᱦᱮᱱᱟ᱾
ᱦᱩᱸ
ᱟᱹᱰᱤ ᱜᱟᱱ ᱦᱚᱲ ᱠᱚ ᱡᱟᱣᱨᱟᱜ ᱛᱟᱦᱮᱱᱟ ᱚᱱᱟ ᱠᱚᱨᱮᱜ ᱵᱩᱨᱩ ᱦᱚᱸ ᱢᱮᱱᱟᱜᱼᱟ ᱵᱩᱨᱩ ᱫᱷᱟᱨᱮ ᱨᱮᱜᱤ
ᱦᱩᱸ
ᱚᱝᱠᱟᱱᱟᱜ ᱚᱱᱛᱮ ᱫᱚ ᱪᱮᱛ ᱞᱮᱠᱟ ᱫᱟᱬᱟᱱ᱾
ᱟᱞᱮ ᱥᱮᱜ ᱦᱚᱸ ᱢᱮᱱᱟᱜ ᱫᱚ ᱢᱮᱱᱟᱜ ᱜᱮᱭᱟ ᱛᱚ ᱟᱞᱮᱥᱮᱜ ᱢᱤᱫᱴᱮᱱ ᱧᱩᱛᱩᱢᱟᱱ ᱡᱟᱭᱜᱟ ᱢᱮᱱᱟᱜ ᱠᱟᱫᱟ᱾ ᱛᱚ ᱟᱞᱮ ᱥᱩᱨ ᱨᱮᱜᱮ ᱵᱩᱨᱩ ᱢᱮᱱᱟᱜ ᱠᱟᱫᱟ ᱛᱚ ᱚᱸᱰᱮ ᱫᱚ ᱧᱮᱞ ᱛᱮᱱᱟᱜ ᱫᱚ ᱟᱭᱢᱟ ᱠᱤᱪᱷᱩ ᱢᱮᱱᱟᱜᱼᱟ, ᱛᱚ ᱢᱟᱱᱮ ᱪᱮᱜ ᱞᱮᱠᱟᱧ ᱞᱮᱭᱟᱢᱟ ᱮᱸᱜ ᱚᱸᱰᱮ ᱢᱤᱫᱴᱮᱱ ᱢᱟᱱᱮ ᱚᱱᱠᱟ ᱢᱟᱱᱮ ᱡᱷᱟᱨᱱᱟ ᱢᱮᱱᱟᱜ ᱠᱟᱫᱟ ᱛᱚ ᱚᱸᱰᱮ ᱫᱚ ᱢᱟᱱᱮ ᱢᱤᱜ ᱢᱟᱱᱮ ᱯᱩᱛᱛᱤ ᱢᱟᱱᱮ ᱯᱩᱛᱤ ᱢᱩᱦᱩᱨᱛᱚ ᱚᱸᱰᱮ ᱫᱚ ᱫᱟᱜ ᱡᱚᱨᱚᱜ ᱜᱮᱭᱟ᱾
ᱦᱳᱭ
ᱦᱩᱸ ᱟ ᱢᱟᱱᱮ ᱯᱩᱨᱟᱹ ᱵᱚᱱᱫᱚ ᱫᱚ ᱵᱟᱹᱱᱩᱜᱼᱟ ᱢᱟᱱᱮ ᱚᱸᱰᱮ ᱫᱚ ᱱᱚᱝᱠᱟᱱᱟᱜ ᱫᱟᱲᱮ ᱢᱮᱱᱟᱜᱼᱟ, ᱚᱸᱰᱮ ᱫᱚ ᱢᱟᱱᱮ ᱡᱮ ᱥᱚᱵᱽ ᱥᱩᱢᱚᱭ ᱜᱮ ᱚᱸᱰᱮ ᱫᱚ ᱫᱟᱜ ᱡᱚᱨᱚᱜᱼᱟ ᱟ ᱛᱟᱯᱚᱨᱮ ᱚᱱᱟ ᱪᱷᱟᱲᱟ ᱛᱮᱦᱚᱸ ᱚᱸᱰᱮ ᱫᱚ ᱟᱨᱚ ᱯᱟᱛᱟ ᱠᱚ ᱦᱩᱭᱩᱜ ᱜᱮᱭᱟ᱾
ᱯᱟᱛᱟ ᱠᱚ ᱚᱱᱟ ᱧᱩᱛᱩᱢ ᱛᱮ ᱚᱱᱟ ᱛᱷᱩᱢ ᱛᱮ᱾
ᱦᱩᱸ ᱟᱨ ᱛᱟᱯᱚᱨᱮ ᱚᱱᱟ ᱧᱮᱧᱮᱞ ᱞᱟᱹᱜᱤᱫ ᱫᱚᱢᱮ ᱦᱚᱲ ᱠᱚ ᱦᱤᱡᱩᱜ ᱜᱮᱭᱟ ᱟᱹᱰᱤ ᱥᱟᱺᱜᱤᱧ ᱥᱟᱺᱜᱤᱧ ᱨᱮᱱ᱾
ᱦᱳᱭ ᱦᱳᱭ
ᱦᱩᱸ ᱟᱨ ᱚᱸᱰᱮ ᱢᱤᱫ ᱨᱚᱠᱚᱢ ᱠᱚᱢ ᱢᱟ ᱚᱱᱟ ᱫᱷᱤᱨᱤ ᱛᱤᱧ ᱧᱮᱞ ᱠᱟᱜ ᱠᱚᱣᱟ ᱵᱟᱝᱢᱟ ᱚᱸᱰᱮ ᱵᱚᱸᱜᱟ ᱠᱚᱠᱚ ᱠᱚ ᱵᱮᱱᱟᱣ ᱠᱚᱣᱟ ᱛᱟᱯᱚᱨᱮ, ᱤᱭᱟᱹ ᱚᱱᱟ ᱛᱷᱟᱹᱨᱤ ᱵᱟᱹᱴᱤ ᱠᱚ ᱵᱮᱱᱟᱣᱟ ᱚᱱᱟ ᱫᱷᱤᱨᱤ ᱛᱮ ᱟᱨ ᱱᱚᱣᱟ ᱟᱨ ᱱᱚᱣᱟ ᱟᱵᱩᱣᱟᱜ ᱦᱚᱲ ᱡᱟᱦᱟᱸ ᱨᱩᱴᱤ ᱨᱤᱜᱼᱟᱜ ᱠᱚ ᱵᱟᱝ ᱛᱟᱦᱮᱱᱟ᱾
ᱦᱳᱭ ᱦᱳᱭ
ᱚᱱᱟ ᱠᱚᱜᱩ ᱠᱩ ᱚᱱᱟ ᱠᱚᱠᱚ ᱵᱮᱱᱟᱣᱟ᱾
ᱚᱭ
ᱦᱮᱸ ᱟᱨ ᱚᱱᱟ ᱥᱩᱨ ᱚᱱᱟ ᱥᱩᱨ ᱨᱮᱜᱮ ᱢᱤᱫᱴᱮᱱ ᱯᱟᱨᱠ ᱢᱮᱱᱟᱜᱼᱟ ᱛᱟᱯᱚᱨᱮ ᱚᱸᱰᱮ ᱯᱟᱨᱠ ᱨᱮᱦᱚᱸ ᱟᱹᱰᱤ ᱞᱟᱹᱴᱩ ᱢᱟᱱᱮ ᱟᱹᱰᱤ ᱞᱟᱹᱴᱩᱛᱮ ᱢᱮᱱᱟᱜᱼᱟ, ᱚᱸᱰᱮ ᱦᱚᱸ ᱫᱟᱬᱟᱱ ᱡᱟᱭᱜᱟ ᱟᱹᱰᱤ ᱢᱚᱸᱡᱽ ᱢᱮᱱᱟᱜᱼᱟ᱾ ᱵᱟᱦᱟ ᱫᱟᱨᱮ ᱠᱚ ᱨᱚᱦᱚᱭ ᱠᱟᱫᱟ ᱛᱟᱯᱚᱨᱮ᱾ ᱤᱭᱟᱹ ᱟᱨ ᱦᱚᱲ ᱠᱚᱦᱚᱸ ᱠᱚ ᱵᱮᱱᱟᱣ ᱠᱟᱜ ᱠᱚᱣᱟ ᱢᱟᱱᱮ ᱥᱮᱫᱟᱭ ᱪᱮᱫ ᱞᱮᱠᱟ ᱦᱚᱲ ᱪᱮᱫᱠᱟ ᱠᱚ ᱛᱟᱦᱮᱸ ᱠᱟᱱᱟ᱾ ᱚᱱᱠᱟ ᱢᱟᱱᱮ ᱦᱚᱲ ᱠᱚ ᱵᱮᱱᱟᱣ ᱠᱟᱫ ᱠᱚᱣᱟ, ᱦᱳᱭ ᱢᱟᱱᱮ ᱧᱮᱞ ᱠᱟᱛᱮ ᱢᱟᱱᱮ ᱯᱩᱨᱟᱹ ᱦᱟᱦᱟ
ᱟᱨ ᱚᱱᱟ ᱤᱭᱟᱹ ᱡᱷᱟᱨᱱᱟ ᱨᱮᱫᱚ ᱠᱚ ᱯᱟᱭᱨᱟ ᱚᱪᱚᱜ ᱠᱟᱱᱟ ᱪᱟ ᱯᱟᱭᱨᱟ ᱚᱪᱚᱜᱼᱟ ᱥᱮ ᱵᱟᱝ?
ᱦᱳᱭ ᱦᱳᱭ ᱯᱟᱭᱨᱟ ᱦᱚᱪᱚ ᱟᱠᱚ ᱾ ᱦᱳᱭ ᱯᱟᱭᱨᱟ ᱦᱚᱪᱚ ᱟᱠᱚ ᱯᱟᱭᱨᱟ ᱦᱟᱪᱚ ᱟᱠᱚ, ᱦᱮᱸ ᱯᱟᱭᱨᱟ ᱠᱚ ᱛᱟᱯᱚᱨᱮ ᱧᱩ ᱫᱟᱜ ᱦᱚᱸ, ᱚᱱᱟ ᱢᱟᱱᱮ ᱧᱩ ᱧᱩ ᱫᱟᱜ ᱠᱩᱞᱟᱹᱜ ᱜᱮᱭᱟ ᱾ ᱧᱩ ᱦᱚᱸᱠᱚ ᱧᱩᱭ ᱜᱮᱭᱟ ᱟᱨ ᱯᱟᱭᱨᱟ ᱦᱚᱸᱠᱚ ᱯᱟᱭᱨᱟᱜ ᱜᱮᱭᱟ, ᱦᱳᱭ ᱾
ᱚ, ᱯᱩᱡᱟᱹ ᱯᱩᱡᱟᱹ ᱢᱮᱱᱟᱜᱼᱟ ᱚᱸᱰᱮ ᱠᱚ ᱯᱩᱡᱟᱹᱭ ᱛᱟᱦᱮᱱᱟ ᱾
ᱦᱳᱭ ᱦᱳᱭ, ᱦᱳᱭ ᱦᱳᱭ ᱯᱩᱡᱟᱹ ᱛᱟᱦᱮᱱ ᱜᱮᱭᱟ ᱠᱚ ᱾
ᱦᱳᱭ ᱦᱳ
ᱦᱩᱻ ᱟᱹᱰᱤ ᱵᱮᱥ ᱾
ᱦᱮᱸ ᱚᱱᱠᱟᱱ ᱡᱟᱭᱜᱟ ᱢᱮᱱᱟᱜ ᱜᱮᱭᱟ ᱾ ᱟᱫᱚ ᱥᱟᱺᱜᱤᱧ ᱧᱚ ᱧᱚᱜ ᱢᱟᱲᱟᱝ ᱥᱟᱺᱜᱤᱧ ᱧᱚᱜ ᱨᱮ ᱢᱮᱱᱟᱜᱼᱟ ᱱᱚᱛᱮ ᱦᱚᱸ ᱾ ᱟᱫᱚ ᱚᱱᱟ ᱠᱚ ᱡᱟᱭᱜᱟ ᱫᱚ ᱾ ᱟᱫᱚ ᱤᱭᱟᱹ ᱥᱩᱨ ᱜᱮᱭᱟ ᱱᱚᱛ ᱱᱚᱛᱮ ᱫᱚ ᱤᱭᱟᱹ ᱚᱡᱚᱭ
ᱦᱩᱸ ᱾
ᱚᱡᱚᱭ ᱥᱩᱨ ᱜᱮᱭᱟ, ᱟᱫᱚ ᱚᱡᱚᱭ ᱥᱩᱨ ᱠᱷᱟᱡ ᱛᱚ ᱟᱞᱮ ᱫᱚ ᱢᱟᱱᱮ ᱱᱚᱛᱮ ᱢᱟᱱᱮ ᱦᱟᱹᱠᱩ ᱜᱚᱡ ᱠᱚ
ᱦᱩᱸ ᱾
ᱫᱚ ᱵᱮᱥ ᱦᱩᱭᱩᱜᱼᱟ ᱾ ᱞᱟᱹᱴᱩ ᱞᱟᱹᱴᱩ ᱡᱷᱟᱹᱞᱤ ᱢᱮᱱᱟᱜᱼᱟ, ᱚᱸᱰᱮ ᱞᱟᱹᱣᱠᱟᱹ ᱛᱮ ᱦᱟᱹᱠᱩ ᱥᱟᱵ ᱦᱩᱭᱩᱜᱼᱟ ᱾ ᱜᱷᱮᱨᱟ ᱠᱟᱛᱮᱫ ᱦᱟᱹ ᱠᱩ ᱟᱨ ᱩᱱᱠᱩ ᱠᱟᱹᱴᱤᱡ ᱦᱟᱹᱠᱩ, ᱤᱪᱟᱹᱜ ᱠᱚ, ᱨᱚᱠᱚᱡ ᱠᱚ ᱾ ᱵᱷᱟᱜᱮ ᱜᱮᱠᱚ ᱨᱟᱠᱟᱵᱚᱜ ᱛᱟᱦᱮᱱᱟ ᱾
ᱚᱻ ᱟᱪᱪᱷᱟ
ᱟᱨ ᱛᱚ ᱤᱭᱟᱹ ᱦᱟᱹᱠᱩ ᱪᱟᱥ ᱠᱚᱫᱚ ᱚᱱᱛᱮ ᱫᱚ ᱪᱮᱫ ᱞᱮᱠᱟ ᱦᱩᱭᱩᱜᱼᱟ ᱥᱮ ᱵᱟᱝ ᱦᱩᱭᱩᱜ-ᱟ?
ᱦᱮᱸ, ᱢᱟᱱᱮ ᱪᱟᱥ ᱵᱚᱞᱛᱮ ᱫᱚ ᱟᱞᱮ ᱫᱚ ᱢᱟᱱᱮ ᱱᱚᱣᱟ ᱯᱩᱠᱷᱨᱤ ᱠᱚᱨᱮ ᱜᱮᱞᱮ ᱪᱟᱥ ᱵᱟᱲᱟ ᱠᱚᱜᱮ ᱜᱮᱭᱟ ᱾
ᱯᱩᱠᱷᱨᱤ ᱾
ᱦᱮᱸ, ᱦᱳᱭ ᱯᱩᱠᱷᱨᱤ ᱠᱚᱨᱮ ᱜᱮᱞᱮ ᱪᱟᱥ ᱵᱟᱲᱟ ᱠᱚᱜᱮᱭᱟ ᱾ ᱛᱟᱯᱚᱨᱮ ᱦᱳᱭ ᱟᱨ ᱛᱟᱯᱚᱨᱮ ᱚᱱᱟ ᱠᱟᱹᱴᱤᱡ ᱢᱟᱱᱮ ᱫᱟᱜ ᱛᱷᱚᱲᱟ ᱟᱸᱡᱮᱫ ᱧᱚᱜ ᱞᱮᱱᱠᱷᱟᱱ ᱢᱟᱱᱮ ᱡᱮᱢᱚᱱ ᱥᱟᱵ ᱠᱚ ᱜᱮᱭᱟ ᱞᱮ ᱟᱨ ᱢᱟᱱᱮ ᱟᱞᱮ ᱫᱚ ᱯᱩᱠᱷᱨᱤ ᱨᱮᱫᱚ ᱞᱮ ᱢᱟᱱᱮ ᱱᱚᱝᱠᱟ ᱰᱟᱹᱨ ᱠᱚᱞᱮ ᱠᱷᱟᱸᱡᱚ ᱠᱟᱜ ᱜᱮᱭᱟ ᱾ ᱢᱟᱱᱮ ᱮᱠᱷᱚᱱ ᱫᱤᱱ ᱫᱚ ᱢᱟᱱᱮ ᱤᱭᱟᱹ ᱮᱴᱟᱜ ᱦᱚᱲ ᱢᱟᱱᱮ ᱮᱴᱟᱜ ᱦᱚᱲ ᱚᱱᱠᱟ ᱢᱟᱱᱮ ᱫᱤᱠᱩ ᱠᱚ ᱢᱟᱱᱮ ᱠᱚ ᱟᱹᱠᱤᱨ ᱠᱩ ᱜᱮᱭᱟ ᱛᱚ ᱾
ᱦᱳ ᱟᱫᱚ ᱳᱭ ᱚᱱᱟ ᱯᱩᱠᱷᱨᱤ ᱨᱮᱫᱚ ᱛᱤᱱᱟᱹᱜ ᱦᱚᱲ ᱢᱤᱞᱟᱹᱣ ᱠᱟᱛᱮᱫ ᱯᱮ ᱤᱭᱟᱹ ᱠᱚᱣᱟ, ᱢᱟᱱᱮ ᱢᱤᱞᱟᱹᱣ ᱠᱟᱛᱮᱫ ᱠᱚ ᱤᱭᱟᱹ ᱠᱚᱣᱟ ᱢᱮ ᱢᱮ ᱟᱛᱩ ᱨᱮ ᱢᱤᱞᱟᱹᱣ ᱠᱟᱛ ᱥᱮ ᱢᱤᱫ ᱵᱟᱨ ᱦᱚᱲ ᱨᱮ ᱮᱠᱟᱭ ᱛᱮ ᱾
ᱵᱟ ᱢᱤᱞᱟᱹᱣ ᱠᱟᱛᱮ ᱜᱮ ᱟᱹᱛᱩ ᱨᱮᱱ ᱢᱤᱞᱟᱹᱣ ᱠᱟᱛᱮ ᱜᱮ, ᱦᱮᱸ ᱾ ᱦᱩᱸᱻ
ᱟᱭᱢᱟ ᱠᱚᱴᱮᱡ ᱛᱟᱦᱮᱱᱟ ᱛᱚ ᱢᱟᱱᱮ ᱢᱤᱫ ᱵᱟᱨᱭᱟ ᱠᱚᱫᱚ ᱠᱚ ᱪᱟᱥ ᱠᱚᱣᱟ ᱾ ᱢᱟᱱᱮ ᱟᱠᱚᱣᱟᱜ ᱜᱟᱹᱰᱭᱟᱹ ᱠᱟᱱᱛᱮ ᱢᱟᱱᱮ
ᱦᱳᱭ ᱟᱠᱚᱣᱟᱜ, ᱦᱳᱭ ᱦᱳᱭ ᱾ ᱚᱱᱠᱟ ᱫᱚ ᱵᱟᱝ ᱜᱮ ᱾ ᱟᱞᱮ ᱫᱚ ᱢᱟᱱᱮ ᱚᱱᱠᱟ ᱟᱹᱛᱩ ᱢᱤᱞᱟᱹᱣ ᱥᱮᱫ ᱛᱮᱜᱮ
ᱦᱳᱭ ᱾
ᱦᱩᱸ ᱾
ᱟᱨ ᱩᱱᱠᱩ ᱫᱚ ᱢᱟᱱᱮ ᱯᱮᱭ ᱡᱚᱡᱚᱢ ᱵᱟᱞᱟ ᱥᱮ ᱠᱚ ᱟᱹᱠᱷᱨᱤᱧ ᱦᱚᱸᱯᱮ ᱤᱫᱤ ᱠᱚ ᱛᱟᱦᱮᱱᱟ᱾
ᱦᱚᱸ ᱟᱹᱠᱷᱨᱤᱧ ᱦᱚᱸᱞᱮ ᱤᱫᱤ ᱠᱚ ᱛᱟᱦᱮᱱ ᱜᱮᱭᱟ ᱢᱟᱱᱮ, ᱟᱨ ᱡᱚᱢ ᱵᱚᱞᱛᱮ ᱫᱚ ᱛᱤᱱᱟᱹᱜ ᱜᱮᱢ ᱡᱚᱢ ᱠᱚᱣᱟ ᱢᱟᱱᱮ ᱟᱹᱛᱩ ᱨᱮᱞᱮ ᱵᱷᱟᱜᱽ ᱠᱮᱫ ᱠᱚᱜᱮ ᱠᱤᱪᱷᱩ ᱫᱚ ᱟᱨ, ᱟᱨ ᱠᱤᱪᱷᱩᱜᱟᱱ ᱫᱚ ᱢᱟᱱᱮ ᱵᱟᱡᱟᱨ ᱞᱮ ᱤᱫᱤ ᱠᱮ